ᱛᱟᱦᱚᱞᱮ ᱟᱹᱥᱩᱞ ᱠᱚᱫᱚ ᱪᱤᱞᱤ ᱪᱤᱞᱤ ᱠᱚ ᱟᱹᱥᱩᱞ ᱦᱩᱭ ᱠᱟᱱᱟ ᱚᱱᱠᱟ?
ᱟᱹᱥᱩᱞ ᱫᱚ ᱢᱮᱨᱚᱢ, ᱰᱟᱹᱟᱝᱨᱤ,
ᱟᱪᱪᱷᱟ᱾
ᱩᱱᱠᱩ ᱠᱚᱫᱚ ᱦᱮᱱᱟᱜ ᱠᱚᱜᱮᱭᱟ᱾
ᱚ ᱦᱚᱸ ᱟᱪᱪᱷᱟ ᱟᱪᱪᱷᱟ
ᱛᱟᱯᱚᱨᱮ ᱩᱱᱠᱩ ᱥᱤᱢ ᱠᱚ ᱦᱮᱱᱟᱜ ᱠᱚᱜᱮ
ᱦᱮᱸ ᱟᱫᱚ ᱟᱯᱮᱥᱮᱫ ᱪᱮᱫ ᱞᱮᱠᱟ ᱨᱳᱜᱽ ᱠᱚ ᱪᱟᱞᱟᱜ ᱜᱮᱭᱟ ᱥᱮ ᱵᱟᱝ ᱚᱝᱠᱟ?
ᱦᱮᱸ ᱨᱳᱜᱽ ᱛᱚ ᱦᱤᱡᱩᱜ ᱜᱮᱭᱟ ᱠᱚᱠᱷᱚᱱ ᱤᱭᱟᱹ ᱢᱮᱨᱚᱢᱟᱜ ᱨᱳᱜᱽ ᱰᱟᱝᱨᱤᱭᱟᱜ ᱫᱚ ᱩᱱᱟᱹᱜ ᱴᱟ ᱫᱚ ᱵᱟᱝ ᱦᱤᱡᱩᱜ ᱨᱮᱦᱚᱸ ᱢᱮᱨᱚᱢᱟᱜ, ᱥᱤᱢᱟᱜ, ᱴᱩᱝᱠᱤ ᱨᱳᱜᱽ ᱦᱩᱭᱩᱜ-ᱟ ᱥᱤᱢᱟᱜ ᱫᱚᱢᱮ ᱠᱚ ᱜᱚᱡ ᱵᱟᱲᱟᱜ-ᱟ ᱢᱮᱨᱚᱢᱟᱜ ᱫᱚ ᱨᱳᱜᱽ ᱠᱚ ᱦᱩᱭᱩᱜ ᱜᱮᱭᱟ ᱟᱫᱚ ᱨᱟᱱ ᱠᱚ ᱠᱷᱦᱟᱣ ᱵᱟᱲᱟ ᱠᱚᱣᱟᱞᱮ᱾
ᱥᱤᱢᱤ ᱤᱧ ᱞᱟᱹᱭᱫᱟ ᱤᱭᱟᱹ ᱨᱳᱜᱽ ᱠᱷᱚᱱᱟᱜ ᱛᱤᱱᱟᱹᱜ ᱜᱟᱱᱮᱢ ᱵᱟᱧᱪᱟᱣ ᱫᱟᱲᱮᱭᱟᱜ ᱠᱚ ᱛᱟᱦᱮᱸᱫ, ᱥᱮ ᱵᱟᱢ ᱵᱟᱧᱪᱟᱣ ᱫᱟᱲᱮ ᱟᱠᱟᱫ ᱠᱚᱣᱟ ᱢᱤᱫ ᱫᱷᱟ ᱦᱚᱸ?
ᱵᱟᱧᱪᱟᱣ ᱫᱚ ᱨᱟᱱ ᱫᱚ ᱫᱚᱢᱮᱠᱴᱟ ᱥᱤᱢ ᱫᱚ ᱨᱟᱱ ᱫᱚ ᱵᱟᱞᱮ ᱮᱢ ᱵᱟᱲᱟᱣᱟᱠᱚᱣᱟ᱾ ᱮᱭ ᱦᱮᱱᱟᱜ ᱠᱚᱣᱟ ᱦᱚᱯᱚᱱ ᱦᱚᱯᱚᱱᱚᱜ-ᱟ ᱠᱚ ᱦᱚᱭ ᱦᱟᱨᱟᱜ ᱦᱟᱨᱟᱜ ᱛᱮᱠᱚ ᱜᱚᱡᱚᱜ ᱜᱮᱭᱟ ᱯᱮᱭᱟ ᱯᱩᱱᱭᱟᱹ ᱠᱚ ᱵᱟᱧᱪᱟᱜ-ᱟ᱾
ᱦᱩᱸ ᱵᱟᱝ ᱚᱱᱟ ᱴᱩᱱᱠᱤ ᱨᱳᱜᱽ ᱥᱩᱢᱚᱭ ᱟᱜ ᱨᱮᱱᱟᱜ ᱠᱟᱛᱷᱟᱧ ᱞᱟᱹᱭ ᱠᱮᱫᱟ ᱞᱟᱹᱭᱫᱟᱹᱧ ᱪᱮᱫ ᱞᱮᱠᱟ ᱦᱚᱯᱚᱱ ᱠᱚ
ᱴᱩᱝᱠᱤ ᱥᱩᱢᱚᱭ ᱜᱚᱡᱚᱜ ᱜᱮᱭᱟ ᱠᱚ
ᱢᱟᱱᱮ ᱯᱩᱨᱟᱹ ᱜᱚᱲᱟ ᱠᱚ ᱩᱡᱟᱹᱲ ᱦᱚᱴᱚ ᱠᱟᱜ-ᱟ ᱥᱮ ᱪᱮᱫ?
ᱟᱫᱷᱮᱠ ᱠᱚᱫᱚ ᱠᱚ ᱢᱤᱫ ᱵᱟᱨ ᱠᱚ ᱵᱟᱧᱪᱟᱣ ᱛᱟᱦᱮᱱ ᱜᱮᱭᱟ ᱠᱚ ᱛᱟᱦᱮᱱ ᱠᱷᱟᱡ ᱫᱚ ᱵᱟᱠᱷᱟᱡ ᱜᱚᱡ ᱪᱟᱵᱟᱜ-ᱟ᱾
ᱟᱞᱮ ᱥᱮᱱ ᱤᱧ ᱧᱮᱞ ᱠᱟᱱᱟ ᱢᱮᱫᱴᱟᱝ ᱦᱚᱸ ᱵᱟᱠᱚ ᱛᱟᱦᱮᱱ ᱫᱚ ᱢᱮᱛᱟᱢ ᱠᱟᱱᱤᱧ ᱢᱟᱱᱮ ᱡᱟᱸᱦᱟᱸ ᱩᱡᱟᱹᱲ ᱛᱚ ᱩᱡᱟᱹᱲ ᱯᱩᱨᱟᱹ ᱯᱷᱟ ᱠᱟ ᱦᱚᱴᱚᱠᱟᱜ ᱠᱟᱱᱟ ᱠᱚ᱾
ᱚ ᱦᱮᱸ ᱯᱷᱟᱸᱠᱟ ᱜᱮ ᱟᱫᱚ ᱤᱭᱟᱹ ᱩᱱᱫᱚ ᱨᱟᱱ ᱠᱷᱟᱣᱟᱣ ᱠᱟᱛᱮ ᱦᱚᱸ ᱵᱟᱝ
ᱦᱩᱸ
ᱢᱟᱱᱮ ᱞᱟᱦᱟ ᱠᱷᱚᱡ ᱠᱷᱟᱣᱟᱣ ᱤᱫᱤ ᱞᱮᱠᱚ ᱠᱷᱟᱡ ᱠᱟᱴᱤᱡ ᱠᱚ ᱵᱟᱧᱪᱟᱜ-ᱟ
ᱠᱟᱛᱷᱟ ᱜᱮ ᱤᱱᱟᱹ ᱟᱫᱚ ᱚᱸᱰᱮᱱᱟᱜ ᱚᱱᱟ ᱨᱳᱜᱽ ᱧᱟᱢ ᱛᱮᱱᱟᱜ ᱫᱚ ᱪᱮᱫ ᱦᱩᱭ ᱫᱟᱲᱮᱜ-ᱟ? ᱱᱟᱥᱮᱱᱟᱜ ᱵᱟᱰ ᱞᱟᱹᱭ ᱫᱟᱲᱮ-ᱜ ᱠᱟᱱᱟ ᱡᱮ ᱪᱮᱫᱟᱜ ᱚᱱᱠᱟ ᱨᱳᱜᱽ ᱴᱩᱱᱠᱤ ᱨᱳᱜᱽ ᱫᱚ ᱪᱮᱫ ᱞᱮᱠᱟ ᱨᱮ?
ᱴᱩᱝᱠᱤ ᱨᱳᱜᱽ ᱫᱚ ᱚᱱᱟ ᱱᱤᱭᱮ ᱫᱚ ᱫᱚᱢᱮ ᱮᱠᱴᱟ ᱫᱚ ᱤᱭᱟᱹ ᱫᱚ ᱵᱟᱹᱱᱩᱜ-ᱟ
ᱚᱠᱚᱭ ᱠᱚ ᱞᱟᱹᱭᱟ ᱳᱫᱮᱞ ᱵᱟᱦᱟ ᱞᱮᱱ ᱠᱷᱟᱡ ᱜᱮ ᱚᱱᱮ ᱮᱫᱮᱞ ᱵᱟᱦᱟ ᱨᱮᱱᱟᱜ ᱤᱭᱟᱹ ᱠᱷᱟᱹᱛᱤᱨ ᱛᱮᱜᱮ ᱠᱚ
ᱮᱫᱮᱞ ᱵᱟᱦᱟ ᱮᱫᱮᱞ ᱵᱟᱦᱟ ᱫᱚ ᱥᱤᱢ ᱤᱭᱟᱹ ᱟᱠᱚ ᱛᱚ ᱢᱮᱫᱦᱟᱨᱮ ᱚᱱᱟ ᱤᱭᱟᱹ ᱚᱢᱚᱱᱟᱠᱚᱣᱟ
ᱴᱷᱳᱢᱯᱳ ᱦᱮᱸ ᱴᱷᱳᱢᱯᱳ ᱠᱚ ᱟᱠᱚ ᱵᱟᱝ
ᱦᱩᱸ ᱦᱩᱸ ᱚᱱᱮ ᱚᱱᱟ ᱫᱚ ᱚᱱᱮ ᱚᱱᱟ ᱫᱚ ᱮᱫᱮᱞ ᱵᱟᱦᱟ ᱥᱚᱢᱚᱭ ᱦᱩᱭᱩᱜ-ᱟ ᱟᱨ ᱨᱳᱜᱽ ᱫᱚ ᱟᱞᱟᱫᱟ ᱚᱠᱚᱭ ᱨᱳᱜᱽ ᱦᱚᱸ ᱟᱰᱤ ᱨᱚᱠᱚᱢ ᱢᱮᱱᱟᱜ-ᱟ ᱟᱫᱷᱮᱠ ᱥᱩᱢᱚᱭ ᱥᱤᱨᱤ ᱪᱤᱞᱤ ᱥᱤᱢ ᱫᱚ ᱯᱷᱮᱴ ᱯᱷᱮᱴᱟᱣ ᱠᱟᱛᱮᱜ ᱮ ᱜᱚᱡ ᱱᱟᱭ᱾
ᱦᱩᱸ ᱦᱩᱸ
ᱢᱟᱱᱮ ᱞᱟᱦᱟᱛᱮ ᱠᱳᱱᱳ ᱤᱭᱟᱹ ᱵᱟᱹᱱᱩᱜ ᱛᱟᱭᱟ ᱨᱮᱥᱯᱚᱱ ᱢᱟᱱᱮ ᱤᱭᱟᱹ ᱟᱫᱷᱮᱠ ᱥᱩᱢᱚᱭ ᱟᱫᱷᱮᱠ ᱨᱳᱜᱽ ᱨᱮᱫᱚ ᱯᱳᱲ ᱜᱮᱠᱚ ᱤᱡᱟ
ᱦᱩᱸ ᱦᱩᱸ
ᱛᱟᱯᱚᱨᱮ ᱟᱨ ᱯᱩᱲᱜᱮ ᱤᱡ ᱠᱮᱛᱮᱜ ᱢᱟᱱᱮ ᱫᱩᱫᱲᱩ ᱥᱩᱫ ᱵᱟᱲᱟ ᱠᱚᱜ-ᱟ ᱠᱚ ᱴᱷᱤᱠ ᱴᱷᱟᱠ ᱵᱟᱠᱚ ᱡᱚᱢ ᱧᱩᱭᱟ᱾
ᱩ ᱦᱩᱸ
ᱛᱟᱨᱯᱚᱨᱮ ᱟᱫᱚ ᱟᱥᱛᱮ ᱟᱥᱛᱮ ᱠᱚ ᱜᱚᱡ ᱮᱱ ᱜᱮ ᱟᱫᱚ ᱩᱱᱤ ᱫᱚ ᱡᱚᱢ ᱧᱩ ᱵᱟᱝᱛᱮ᱾ ᱟᱨ ᱟᱫᱷᱮᱠ ᱥᱩᱢᱚᱭ ᱫᱚ ᱧᱮᱞᱚᱜ-ᱟ ᱨᱳᱜᱽ ᱨᱮ ᱩᱱᱠᱩ ᱡᱮᱢᱚᱱ ᱫᱚᱱ ᱟᱪᱠᱟ ᱜᱮ ᱨᱳᱜᱽ ᱧᱟᱢ ᱠᱟᱛᱮ ᱜᱮ ᱫᱚᱱ ᱫᱚᱱ ᱛᱮ ᱜᱚᱡ ᱩᱛᱟᱹᱨᱱᱟᱭ᱾
ᱦᱩᱸ
ᱴᱷᱤᱠ ᱴᱷᱤᱠ ᱴᱷᱟᱠ ᱛᱟᱸᱦᱮᱱ ᱨᱮᱜᱮ᱾
ᱚᱱᱟ ᱦᱩᱭᱩᱜ ᱠᱟᱱᱟ ᱢᱮᱱ ᱠᱟᱛᱷᱟ ᱚᱝᱠᱟ ᱦᱚᱸ ᱧᱮᱞ ᱫᱚᱠᱚ ᱧᱮᱞ ᱠᱟᱱ ᱜᱮᱭᱟ ᱟᱞᱮ ᱫᱚ ᱵᱤᱥᱤ ᱚᱱᱮ ᱪᱮᱫ ᱠᱚ ᱞᱟᱹᱭᱟ ᱨᱳᱜᱽ ᱧᱟᱢ ᱠᱟᱭᱟ ᱫᱩᱫᱲᱩᱢᱟᱭ ᱯᱩᱸᱲ ᱜᱮ ᱤᱪᱟᱭ ᱦᱮᱸᱥᱮ ᱵᱟᱝ ᱱᱮᱜ-ᱮ ᱱᱤᱭᱟᱹᱜᱮ ᱵᱮᱥᱤ ᱛᱟᱦᱮᱱᱟ᱾
ᱦᱮᱸ
ᱟᱨ ᱚᱱᱟ ᱡᱟᱸᱦᱟᱸ ᱚᱱᱟ ᱫᱚᱱ ᱠᱟᱛᱮᱫ ᱜᱚᱡ ᱫᱚ ᱚᱱᱟ ᱫᱚ ᱮᱠ ᱫᱩᱭ ᱠᱚ ᱧᱮᱞ ᱠᱟᱱᱟ ᱠᱚ ᱾
ᱦᱩᱸ ᱦᱩᱸ ᱦᱩᱸ᱾
ᱟᱨ, ᱟᱨ ᱢᱤᱫᱴᱟᱝ ᱚᱱᱠᱟᱜᱮ ᱤᱧ ᱢᱤᱫᱴᱟᱝ ᱧᱮᱞ ᱩᱱᱫᱚ ᱵᱮᱵᱞᱮ ᱠᱟᱱ ᱛᱟᱸᱦᱮᱸᱜ ᱦᱮᱸᱥᱮ ᱟᱫᱚ ᱴᱷᱤᱠ ᱤᱱᱟᱹ ᱥᱤᱡᱤᱱ ᱜᱮ ᱵᱮᱵᱞᱮ ᱠᱟᱱᱟᱭ ᱵᱮᱞᱮ ᱠᱟᱱ ᱠᱷᱟᱡ ᱟᱫᱚ ᱵᱚᱨᱥᱮ ᱨᱮᱜᱮ ᱦᱮᱱᱟᱜ ᱠᱟᱫᱮᱭᱟ ᱾ ᱵᱮᱞᱮ ᱦᱚᱵᱚᱨ ᱫᱟᱭ ᱵᱮᱞᱮ ᱦᱚᱵᱚᱨ ᱨᱮᱜᱮ ᱩᱱᱤ ᱫᱚ ᱚᱸᱰᱮ ᱜᱮᱢ ᱜᱚᱡ ᱠᱟᱱᱟ᱾
ᱦᱮᱸ ᱦᱮᱸ ᱜᱚᱡᱚᱜ ᱜᱮᱭᱟ ᱠᱚ ᱵᱤᱞᱤ ᱚᱵᱚᱨ ᱚᱵᱚᱨ ᱛᱮ᱾
ᱞᱟᱹᱫᱟᱹᱧ ᱡᱚᱢ ᱪᱮᱫᱟᱜ ᱵᱟᱭ ᱩᱰᱩᱠᱚᱜ ᱠᱟᱱᱟ ᱩᱱᱤᱴᱟᱜ ᱥᱤᱢ ᱫᱚ ᱦᱮᱸ ᱥᱮ?
ᱦᱩᱸ
ᱧᱮᱞᱮ ᱠᱟᱱᱟ ᱵᱤᱞᱤ ᱦᱚᱵᱚᱨ ᱨᱮᱜᱮ ᱩᱱᱤ ᱫᱚᱭ ᱜᱚᱡ ᱠᱟᱱᱟᱭ᱾
ᱛᱟᱞᱦᱮ ᱟᱯᱮ ᱥᱮᱫ, ᱟᱯᱮ, ᱟᱯᱮ ᱫᱚ ᱛᱟᱞᱦᱮ ᱥᱤᱢ ᱠᱚᱫᱚ ᱰᱟᱝᱨᱤ ᱠᱚᱫᱚ ᱦᱮᱱᱟᱜ ᱠᱚᱛᱟᱯᱮ ᱜᱮᱭᱟ?
ᱦᱮᱸ ᱦᱮᱸ ᱥᱤᱢ ᱠᱚᱫᱚ ᱦᱮᱱᱟᱜ ᱠᱟᱜ ᱠᱚᱜᱮᱭᱟ ᱛᱚ ᱵᱟᱢ ᱟᱹᱥᱩᱞ ᱠᱷᱟᱱ ᱛᱚ ᱵᱟᱝ ᱜᱟᱱᱚᱜ- ᱟ ᱩᱱᱠᱩ ᱦᱚᱸ
ᱟᱨ ᱤᱭᱟᱹ ᱢᱤᱫᱴᱮᱡ ᱦᱮᱱᱟᱜᱼᱟ ᱩᱱᱠᱩ ᱡᱮᱢᱚᱱ ᱞᱟᱹᱴᱩ ᱡᱟᱲ ᱥᱤᱢ
ᱦᱮᱸ
ᱞᱟᱹᱴᱩ ᱡᱟᱹᱲ ᱥᱤᱢ ᱟᱹᱥᱩᱞ ᱫᱚ ᱟᱹᱥᱩᱞ ᱜᱮ ᱟᱫᱚ ᱱᱚᱛᱮ ᱫᱚ ᱟᱵᱚ ᱫᱚ ᱴᱷᱤᱠ ᱴᱷᱟᱠ ᱡᱚᱛᱱᱚ ᱵᱟᱵᱚᱱ ᱵᱟᱲᱟᱭᱟ ᱥᱮ ᱚᱱᱟ ᱦᱩᱭᱩᱜ ᱠᱟᱱᱟ ᱢᱩᱥᱠᱤᱞ᱾
ᱦᱮ ᱡᱚᱛᱱᱚ ᱦᱚᱸ ᱵᱟᱴᱷᱮ ᱟᱨ ᱩᱱᱠᱩ ᱫᱚ ᱟᱞᱟᱫᱟ ᱵᱷᱟᱵᱛᱮ ᱢᱤᱫᱴᱟᱝ ᱤᱭᱟᱹ ᱨᱮ ᱫᱚᱦᱚ ᱠᱚ ᱦᱩᱭᱩᱜᱼᱟ ᱵᱷᱮᱜᱟᱨ ᱛᱮ᱾ ᱩᱱᱠᱩ ᱫᱤᱥᱤ ᱥᱤ ᱥᱟᱶᱛᱮ ᱢᱮᱥᱟ ᱞᱮᱱᱠᱷᱟᱡ ᱩᱱᱤ ᱦᱚᱸᱭ ᱡᱮᱨᱜᱼ ᱟᱭ᱾ ᱵᱩᱡᱷᱟᱹᱣ᱾
ᱚᱱᱠᱟ ᱵᱷᱟᱵᱛᱮ ᱫᱚᱦᱚ ᱞᱮᱠᱚ ᱠᱷᱟᱡ ᱩᱱᱠᱩ ᱛᱮᱦᱚᱸ ᱢᱚᱴᱟ ᱢᱩᱴᱤ ᱵᱷᱟᱞᱤ ᱜᱮ ᱯᱚᱭᱥᱟ ᱦᱩᱭᱩᱜᱼᱟ
ᱟᱥᱚᱞᱮ ᱟᱞᱮ ᱱᱚᱣᱟ ᱥᱩᱨ ᱟᱹᱛᱩ ᱨᱮᱱᱜᱮ ᱚᱱᱠᱟ ᱜᱮ ᱩᱱᱤ ᱦᱚᱸ ᱫᱚᱦᱚ ᱞᱮᱫ ᱠᱚᱣᱟ ᱵᱩᱡᱷᱟᱹᱣ᱾ ᱵᱷᱟᱜᱮ ᱜᱮ ᱟᱹᱰᱤ ᱜᱷᱮᱨᱟ ᱠᱟᱜ ᱠᱚᱣᱟᱭ ᱢᱚᱴᱟ ᱢᱩᱴᱤ ᱵᱷᱟᱜᱮ ᱜᱮ ᱠᱚᱨᱥᱟ ᱠᱷᱚᱨᱪᱟ ᱠᱮᱫᱟᱭ ᱯᱚᱭᱥᱟᱹ ᱦᱚᱸ ᱠᱟᱛᱮ ᱧᱟᱢ ᱫᱚᱭ ᱧᱟᱢ ᱠᱮᱫ ᱜᱮ ᱦ ᱛᱤᱱᱟᱹᱜ ᱞᱟᱵᱷ ᱞᱚᱥ ᱪᱟᱞᱟᱣ ᱠᱟᱱ ᱛᱟᱭᱟ ᱵᱟᱹᱧ ᱵᱟᱲᱟᱭᱟ ᱟᱫᱚ ᱦᱚᱴᱟᱛ ᱢᱤᱫ ᱫᱷᱟᱣ ᱪᱮᱫ ᱨᱳᱜ ᱡᱮ ᱵᱚᱞᱚᱭᱱᱟ ᱥᱮ ᱠᱚ ᱪᱟᱯᱟᱫ ᱵᱟᱭ ᱟᱫᱮᱭᱟ
ᱱᱚᱝᱠᱟ ᱛᱟᱦᱟᱸᱲ ᱵᱤᱦᱟᱲ ᱠᱚ ᱜᱚᱡ ᱱᱟ ᱥᱮ ᱵᱟᱝ ᱡᱟᱹᱱᱤᱡ ᱪᱚ ᱞᱟᱹᱭ ᱮᱫᱟ ᱠᱚ ᱢᱤᱫ ᱞᱟᱠᱷ ᱴᱟᱠᱟ ᱨᱮᱱ ᱜᱮᱠᱚ ᱛᱟᱦᱮᱸ ᱠᱟᱱᱟ ᱥᱤᱢ
ᱦᱩᱸ ᱦᱩᱸ ᱦᱩᱸ ᱠᱦᱩᱭᱩᱜ-ᱟ᱾
ᱢᱮᱫᱴᱟᱝ ᱴᱟᱝ ᱥᱤᱢ ᱜᱮᱛᱚ ᱯᱮ ᱦᱟᱡᱟᱨ ᱦᱮ ᱯᱮ ᱦᱟᱡᱟᱨ ᱯᱩᱱ ᱦᱟᱡᱟᱨ ᱠᱟᱛᱮ ᱯᱤᱥ ᱢᱤᱫᱴᱟᱝ
ᱦᱚᱯᱚᱱ ᱨᱮᱜᱮ ᱛᱚ ᱛᱤᱱ ᱦᱟᱡᱟᱨ ᱠᱟᱛᱮᱫ ᱡᱚᱲᱟ ᱠᱚ ᱛᱤᱱ ᱪᱟᱨ ᱦᱟᱡᱟᱨ ᱴᱟᱠᱟ ᱯᱟᱸᱪ ᱦᱟᱡᱟᱨ ᱴᱟᱠᱟ ᱡᱚᱲᱟ ᱠᱚ ᱟᱠᱷᱨᱤᱧ ᱠᱚ᱾
ᱛᱟᱦᱚᱞᱮ ᱟᱢ ᱡᱩᱫᱤ ᱟᱨᱚ ᱞᱟᱹᱴ ᱴᱩ ᱞᱮᱠᱷᱟᱡ ᱠᱚ ᱥᱟᱛ ᱦᱟᱡᱟᱨ ᱟᱴ ᱦᱟᱡᱟᱨ ᱠᱟᱛᱮᱫ ᱛᱟᱦᱮᱱ ᱢᱮᱫᱴᱟᱝ ᱢᱮᱫᱴᱟᱝ᱾ ᱯᱚᱱᱨᱚ ᱦᱟᱡᱟᱨ ᱴᱟᱠᱟ ᱫᱷᱟᱹᱵᱤᱡ ᱤᱧ ᱧᱮᱞ ᱠᱟᱫ ᱠᱚᱣᱟ᱾
ᱦᱮᱸ ᱫᱟᱢ ᱠᱚᱜᱮᱭᱟᱠᱚ ᱥᱟᱺᱰᱤ ᱫᱚ᱾
ᱛᱩᱯᱩᱜ ᱥᱟᱺᱰᱤ ᱛᱟᱦᱚᱞᱮ
ᱢᱮᱨᱩ ᱴᱷᱚᱱᱴᱟ ᱥᱤᱢ
ᱦᱩᱸ ᱚᱱᱠᱟ ᱵᱮᱯᱟᱨ ᱛᱟᱦᱞᱮ ᱤᱭᱟᱹ ᱪᱮᱫ ᱞᱮᱠᱟᱢ ᱨᱩᱠᱷᱤᱭᱟᱹ ᱧᱚᱜ ᱜᱮᱭᱟ ᱥᱮ ᱵᱟᱝ? ᱦᱳᱭ
ᱯᱟᱨᱚᱠᱤᱭᱟᱹ ᱫᱚ ᱫᱚᱢᱮ ᱮᱠᱴᱟ ᱫᱚ ᱵᱟᱝ ᱛᱚᱵᱮ ᱚᱱᱠᱟ ᱦᱟᱞᱠᱟ ᱵᱷᱩᱞᱠᱟ ᱟᱨᱠᱤ᱾
ᱚᱻ
ᱚᱲᱟᱜ ᱨᱮᱱ ᱠᱚ ᱛᱟᱦᱮᱱ ᱵᱟᱲᱟᱭ ᱠᱷᱟᱡ ᱫᱚ ᱛᱟᱨᱯᱚᱨᱮ ᱠᱤᱨᱤᱧ ᱠᱟᱛᱮᱫ ᱫᱚ ᱵᱟᱦ ᱚᱲᱟᱜ ᱨᱮᱱ ᱠᱚ ᱛᱟᱦᱮᱸ ᱵᱟᱲᱟ ᱠᱷᱟᱱ ᱩᱱᱠᱩ ᱠᱩ ᱛᱩᱯᱩᱫ ᱵᱟᱲᱟ ᱠᱚ ᱦᱩᱭᱩᱜᱼᱟ ᱾
ᱟᱪᱪᱷᱟ ᱾ ᱵᱟᱝ ᱟᱹᱰᱤ ᱦᱚᱲᱜᱮ ᱧᱮᱞ ᱦᱩᱭ ᱟᱠᱟᱱᱟ ᱛᱚ, ᱯᱟᱹᱨᱩᱠᱷᱤᱭᱟᱹ ᱧᱚᱜ ᱜᱮᱭᱟ ᱠᱚ ᱠᱤᱨᱤᱧ ᱦᱩᱭᱩᱜᱼᱟ ᱾
ᱦᱮᱸ ᱦᱮᱸ, ᱠᱤᱨᱤᱧ ᱠᱤᱨᱤᱧ ᱛᱮ ᱠᱚ ᱛᱩᱯᱩᱫ ᱠᱚᱣᱟ ᱾ ᱟᱫᱚ ᱠᱤᱨᱤᱧ ᱠᱟᱛᱮᱜ ᱫᱚ ᱱᱮ ᱦᱚᱲ ᱫᱚ ᱚᱲᱟᱜ ᱨᱮᱠᱚ ᱛᱟᱦᱮᱱ ᱜᱮᱭᱟ ᱠᱚ ᱛᱩᱯᱩᱫ ᱵᱟᱲᱟ ᱞᱟᱹᱜᱤᱫ ᱫᱚ ᱾
ᱚᱱᱟᱛᱮ ᱵᱟᱝ ᱠᱤᱨᱤᱧ ᱞᱟᱜᱟᱜᱼᱟ ᱾ ᱚᱱᱛᱮ ᱫᱚ ᱪᱮᱫ ᱞᱮᱠᱟᱭ ᱫᱟᱜ ᱵᱟᱲᱟᱭ ᱮᱫᱟ ᱛᱟᱞᱦᱮ?
ᱮᱸ, ᱵᱟᱝ ᱜᱚᱝᱠᱮ ᱱᱚᱛᱮ ᱫᱚ ᱫᱟᱜ ᱜᱮ ᱚᱱᱠᱟ ᱵᱟᱹᱱᱩᱜᱼᱟ ᱥᱮ ᱾
ᱚᱻ ᱱᱚᱛᱮ ᱦᱚᱸ ᱵᱟᱭ ᱫᱟᱜ ᱟᱠᱟᱫᱟ ᱫᱟᱜ ᱫᱚ ᱟᱹᱰᱤ ᱫᱤᱱ ᱜᱮ ᱾ ᱢᱤᱫ ᱵᱟᱨ ᱴᱷᱚᱯ ᱡᱚᱨᱚ ᱵᱟᱲᱟᱜ ᱠᱟᱱ ᱛᱟᱦᱮᱱᱟ, ᱫᱚᱢᱮ ᱥᱤᱛᱩᱝ ᱠᱟᱱᱟ ᱾
ᱦᱩᱸ ᱾ ᱛᱮᱦᱮᱧ ᱫᱚ ᱮᱠᱟᱞ ᱫᱟᱜ ᱨᱮᱱᱟᱜ ᱠᱳᱱᱚ ᱤᱭᱟᱹ ᱵᱟᱹᱱᱩᱜᱼᱟ, ᱥᱟᱲᱟ ᱥᱚᱵᱫᱚ ᱵᱟᱹᱱᱩᱜᱼᱟ ᱾ ᱟᱨ ᱪᱮᱫ ᱠᱚ ᱞᱟᱹᱭᱟ ᱡᱟᱦᱟᱸ ᱵᱚᱱ ᱞᱟᱹᱭᱮᱫ ᱫᱚ ᱦᱚᱞᱟ ᱱᱟᱥᱮ ᱱᱟᱥᱮ ᱫᱟᱜ ᱠᱮᱫᱟᱭ ᱾ ᱮᱠᱵᱟᱨᱮ ᱚᱱᱟ ᱫᱚ ᱱᱟᱥᱮ ᱡᱟᱦᱟᱸ ᱠᱚ ᱞᱟᱹᱭ ᱫᱚ ᱢᱟᱱᱮ ᱥᱤᱥᱤᱨ ᱫᱟᱜ ᱠᱷᱚᱱᱟᱜ ᱱᱟᱥᱮᱱᱟᱜ ᱡᱳᱨ ᱾
ᱚ ᱾
ᱦᱩᱸ ᱾
ᱱᱤᱛᱳᱜ ᱫᱚ ᱵᱟ, ᱫᱟᱜ ᱢᱟᱜ ᱨᱮᱱᱟᱜ ᱠᱳᱱᱚ ᱤᱭᱟᱹ ᱵᱟᱹᱱᱩᱜᱼᱟ ᱾
ᱦᱩᱸ ᱾
ᱱᱚᱛᱮ ᱫᱚ ᱵᱟᱭ ᱫᱟᱜ ᱮᱫᱟ, ᱵᱟᱨ ᱯᱮ ᱫᱤᱱ ᱞᱟᱦᱟᱭ ᱫᱟᱜ ᱞᱮᱫᱟ ᱠᱟᱹᱴᱤᱡ ᱚᱱᱟᱜᱮ ᱾ ᱦᱩᱸ ᱾
ᱟᱫᱚ ᱛᱟᱦᱚᱞᱮ ᱟᱨ ᱦᱟᱱᱮ ᱛᱮᱦᱮᱧ ᱢᱟ ᱦᱟᱱᱟ ᱵᱟᱦᱮᱨ ᱫᱤᱥᱚᱢ ᱥᱮᱫ ᱤᱧ ᱯᱷᱳᱱ ᱞᱮᱫ ᱛᱟᱦᱮᱸᱫ-ᱟ ᱾ ᱵᱟᱦᱮᱨ ᱵᱚᱞᱛᱮ ᱱᱟᱥᱮᱱᱟᱜ ᱟᱵᱚᱣᱟᱜ ᱦᱟᱱᱟ ᱮᱴᱟᱜ ᱟᱵᱚ ᱥᱟᱭᱤᱰ ᱥᱴᱮᱴ ᱾ ᱟᱫᱚ ᱚᱸᱰᱮ ᱦᱚᱸ ᱞᱟᱹᱭ ᱮᱫᱟᱠᱚ ᱫᱚᱢᱮ ᱫᱟᱜ ᱮᱫᱟ ᱛᱮᱦᱮᱧ ᱫᱚ ᱥᱮᱛᱟᱜ ᱠᱷᱚᱱ ᱾ ᱟᱞᱮ ᱥᱮᱫ ᱫᱚ ᱞᱟᱹᱭ ᱮᱫᱟᱭ ᱵᱚᱨᱥᱟ ᱟᱸᱬᱜᱚ ᱟᱠᱟᱱᱟ ᱞᱟᱹᱭ ᱮᱫᱟ ᱾
ᱟᱫᱚᱧ ᱞᱟᱹᱭ ᱮᱫᱟ ᱜᱮ ᱞᱟᱹᱭ ᱮᱫᱟᱹᱧ ᱪᱟᱸᱫᱚ ᱵᱚᱸᱜᱟ ᱫᱚ ᱟᱯᱮᱭᱤᱡ ᱜᱮ ᱛᱟᱦᱚᱞᱮ ᱾ ᱟᱞᱮ ᱢᱟ ᱠᱚᱭᱚᱜ ᱵᱮᱸᱜᱮᱫ ᱠᱟᱜ ᱞᱮ, ᱟᱫᱚ ᱟᱯᱮ ᱫᱚ ᱠᱚᱭᱚᱜ ᱫᱚ ᱵᱟᱝ ᱟᱯᱮ ᱫᱚ ᱟᱯᱮ ᱥᱮᱫ ᱫᱚᱭ ᱡᱟᱹᱯᱤᱫ ᱟᱠᱟᱫᱟᱭ, ᱟᱞᱮ ᱥᱮᱫ ᱫᱚ ᱠᱚᱭᱚᱜ ᱟᱠᱟᱫᱟᱭ ᱾ ᱟᱫᱚᱭ ᱞᱟᱹᱭ ᱮᱫᱟ ᱨᱚᱦᱚᱭ ᱛᱮᱱ ᱠᱚ ᱨᱚᱦᱚᱭ ᱜᱚᱫ ᱟᱠᱟᱫᱟ ᱞᱟᱹᱭ ᱮᱫᱟ, ᱟᱞᱮ ᱫᱚ ᱞᱟᱹᱭ ᱮᱫᱟᱭ ᱵᱟᱝ, ᱟᱫᱚ ᱟᱡ ᱫᱚ ᱠᱚᱲᱟ ᱤᱭᱟᱹ ᱯᱷᱟᱨᱟᱢ ᱪᱟᱹᱞᱩᱭ ᱮᱫᱟᱠᱚ ᱟᱠᱚ ᱚᱲᱟᱜ ᱦᱚᱲ ᱫᱚ ᱾
ᱚ ᱾
ᱞᱟᱹᱭ ᱮᱫᱟ ᱯᱷᱟᱨᱢ ᱠᱟᱫᱟᱞᱮ ᱦᱮᱸ ᱥᱮ ᱾ ᱟᱫᱚ ᱤᱱᱠᱟᱹ ᱞᱮᱠᱟ ᱨᱮ ᱟᱞᱮ ᱫᱚ ᱵᱟᱝ ᱵᱟᱝ, ᱜᱮᱰᱮ ᱞᱟᱹᱭ ᱮᱫᱟᱭ ᱟᱨ ᱚᱱᱛᱮ ᱞᱟᱹᱭ ᱮᱫᱟᱭ ᱦᱟᱠᱳ ᱾
ᱚ ᱾
ᱟᱫᱚ ᱵᱷᱟᱜᱤ ᱜᱮᱭᱟ ᱟᱫᱚ ᱚᱱᱟᱜᱮᱧ ᱠᱩᱞᱤ ᱵᱟᱲᱟ ᱟᱫᱮᱭᱟ ᱾
ᱚ, ᱜᱮᱰᱮ ᱯᱷᱟᱨᱢ ᱵᱷᱟᱹᱞᱤ ᱜᱮ ᱾
ᱦᱮᱸ ᱾
ᱟᱫᱚ ᱩᱱᱠᱩ ᱫᱚ ᱮᱢᱱᱤ ᱫᱟᱜ ᱠᱚ ᱫᱚᱦᱚ ᱢᱟᱱᱮ ᱜᱮᱰᱮ ᱯᱷᱟᱨᱢ ᱫᱚ ᱪᱮᱫ ᱞᱮᱠᱟ ᱠᱟᱛᱮᱜ ᱠᱚ ᱠᱚᱨᱟᱣ ᱟᱠᱟᱫᱟ? ᱩᱱᱠᱩ ᱫᱚ ᱚᱱᱟ ᱮᱢᱱᱤ ᱜᱷᱮᱨᱟ ᱮᱥᱮᱫ ᱠᱟᱛᱮᱫ ᱚᱱᱟ ᱵᱷᱤᱛᱤᱨ ᱨᱮᱜᱮ ᱫᱟᱜ ᱠᱚ ᱦᱮᱱᱟᱜ-ᱟ ᱥᱮ ᱪᱮᱫ?
ᱦᱳᱭ-ᱦᱳᱭ-ᱦᱳᱭ ᱾ ᱜᱷᱮᱨᱟ ᱮᱥᱮᱫ ᱵᱚᱞᱛᱮ, ᱚᱱᱟ ᱡᱟᱦᱟᱸ ᱯᱩᱠᱷᱨᱤ ᱯᱟᱲ ᱫᱷᱟᱨᱮ ᱫᱷᱟᱨᱮ ᱛᱮ ᱮᱴᱮᱫ ᱦᱮᱱᱟᱜ ᱟᱠᱟᱫᱟ ᱦᱮᱸ ᱥᱮ ᱵᱟᱝ ᱾ ᱟᱫᱚ ᱩᱱᱠᱩ ᱫᱚ ᱯᱩᱠᱷᱨᱤ ᱨᱮᱦᱚᱸ ᱠᱚ ᱟᱸᱬᱜᱚᱱᱟ ᱮᱵᱚᱝ ᱟᱫᱚ ᱟᱠᱚ ᱠᱚ ᱨᱟᱠᱟᱵ ᱟᱠᱚ ᱚᱱᱮ ᱪᱮᱛᱟᱱ ᱟᱲᱟᱜ ᱯᱟᱲ ᱨᱮ ᱾
ᱢᱟᱱᱮ ᱯᱩᱠᱷᱨᱤ ᱟᱠᱚ ᱥᱩᱨ ᱨᱮᱜᱮ ᱦᱮᱱᱟᱜ ᱛᱟᱦᱞᱮᱼᱼ
ᱦᱳᱭ ᱦᱳᱭ ᱚᱱᱟ ᱯᱷᱟᱨᱢ ᱡᱟᱦᱟᱸᱴᱷᱮᱱ ᱵᱮᱱᱟᱣ ᱟᱠᱟᱫᱟᱼᱼ ᱟᱫᱚ ᱚᱱᱟ ᱠᱷᱛᱷᱟᱧ ᱢᱮᱛᱟᱭ ᱠᱟᱱᱟᱼᱼ ᱟᱡᱚᱫᱤᱭᱟᱹ ᱵᱩᱨᱩ ᱪᱮᱛᱟᱱ ᱥᱮᱫ ᱢᱤᱫᱴᱟᱝ ᱠᱚᱲᱟᱭ ᱩᱫᱩᱜ ᱟᱹᱫᱤᱧᱟ ᱦᱮᱸᱼᱼ ᱩᱱᱠᱩ ᱯᱟᱹᱛᱤ ᱜᱮᱰᱮ ᱠᱟᱱᱟ ᱠᱚ ᱦᱮᱸ ᱥᱮᱼᱼ
ᱦᱩᱸ
ᱪᱷᱤ ᱯᱟᱞ ᱯᱟᱞ ᱩᱱᱤ ᱢᱟᱞᱤᱠᱼᱼ ᱥᱩᱫᱷᱟᱹ ᱵᱟᱭ ᱵᱟᱲᱟᱭᱟ ᱡᱮ ᱛᱤᱱᱟᱹᱜ ᱟᱠᱚ ᱜᱮᱰᱮ ᱰᱷᱮᱨᱟ ᱤᱫᱤᱼᱼ ᱠᱚ ᱢᱮᱛᱟᱢ ᱠᱟᱹᱱᱟᱹᱧ ᱡᱟᱹᱱᱤᱡ ᱪᱮᱫ ᱞᱟᱹᱫᱟᱭ ᱯᱟᱸᱪ ᱪᱷᱚ ᱦᱟᱡᱟᱨ ᱴᱤ ᱦᱩᱭᱩᱜ ᱟᱠᱚ ᱯᱤᱥ,
ᱵᱟᱵᱟ ᱨᱮ
ᱟᱞᱤᱧ ᱧᱮᱞ ᱨᱮᱜᱮ ᱞᱤᱧ ᱚᱵᱟᱠᱱᱟ ᱥᱟᱹᱨᱤ ᱥᱟᱹᱨᱤᱜᱮ ᱟᱫᱚ ᱩᱱᱤᱼᱼ ᱱᱤᱭᱟᱹ ᱠᱟᱨᱚᱱ ᱛᱮ ᱩᱱᱤ ᱫᱚ ᱦᱟᱱᱮ ᱠᱷᱮᱨ ᱠᱷᱤᱨᱤ ᱠᱷᱮᱞᱟᱭ ᱛᱚ ᱠᱷᱤᱨ ᱠᱷᱤᱨᱤ ᱠᱷᱮᱞ ᱫᱚ ᱟᱫᱚ ᱞᱟᱹᱭᱫᱟᱭ ᱤᱭᱟᱹ ᱮᱢᱱᱤ ᱛᱮ ᱜᱮᱰᱮ ᱟᱛᱮᱫ ᱦᱮᱸ ᱵᱟᱝᱼᱼ ᱟᱫᱚ ᱜᱮᱰᱮ ᱮᱢ ᱠᱚᱣᱟᱭ ᱟᱫᱚ ᱜᱮᱰᱮ ᱮᱢ ᱠᱚᱛ ᱛᱮ ᱜᱮᱞᱮ ᱚᱱᱛᱮ ᱠᱷᱚᱱᱟᱜ ᱟᱡ ᱵᱟᱭ ᱟᱹᱜᱩ ᱞᱮᱠᱚ ᱠᱷᱟᱱ ᱛᱟᱦᱚᱞᱮ ᱮᱢ ᱠᱚᱣᱟᱭ ᱚᱠᱟ ᱠᱷᱚᱱᱟᱜ ᱛᱟᱢᱼᱼ
ᱦᱩᱸ ᱦᱩ ᱦᱩᱸ᱾
ᱱᱚᱝᱠᱟ ᱠᱟᱛᱮᱫᱼᱼ
ᱦᱩᱸ
ᱟᱫᱚ ᱩᱱ ᱥᱚᱢᱚᱭ ᱜᱮ ᱞᱟᱹᱭᱫᱟᱭ ᱚᱸᱰᱮ ᱧᱮᱞ ᱦᱩᱭ ᱞᱮᱱᱟ ᱚᱸᱰᱮ ᱠᱷᱚᱱᱟᱜ ᱜᱮ ᱚᱱᱠᱟ ᱞᱟᱹᱭᱫᱟ ᱯᱤᱥ ᱥᱤᱥᱴᱮᱢ ᱠᱮ ᱟᱹᱜᱩ ᱠᱚ ᱦᱩᱭᱩᱜᱼᱟ᱾
ᱢᱟᱱᱮ ᱠᱟᱹᱴᱤᱡ ᱨᱮᱜᱮ ᱩᱱᱠᱩ ᱫᱚ ᱩᱱᱠᱩ ᱫᱚ ᱢᱮᱥᱤᱱ ᱛᱮᱠᱚ ᱯᱷᱳᱱ ᱦᱚᱪᱚ ᱠᱚᱣᱟ᱾
ᱦᱮᱸ ᱪᱚᱝ ᱪᱤᱠᱟᱹ ᱪᱤᱠᱟᱹᱢ ᱵᱟᱲᱟᱭ? ᱛᱟᱠᱚ ᱟᱫᱚ ᱩᱱᱟᱹᱜ ᱯᱟᱞ ᱯᱟᱞ ᱫᱚ ᱢᱮᱛᱟᱢ ᱠᱟᱹᱱᱟᱹᱧ ᱧᱮᱞ ᱞᱮᱠᱚ ᱠᱷᱟᱱᱼᱼ ᱚᱨ ᱜᱮᱢ ᱧᱮᱞ ᱠᱚᱣᱟ ᱮᱠᱟᱨᱮ ᱛᱤᱡᱩ ᱞᱮᱠᱟ ᱩᱱᱠᱩ ᱦᱮᱸ ᱛᱤᱡᱩ ᱞᱮᱠᱟ ᱠᱚ ᱫᱟᱹᱲ ᱵᱟᱲᱟᱭ ᱫᱟᱠᱚ ᱟᱨ ᱞᱮᱭᱫᱟᱹᱧ ᱜᱷᱮᱨᱟᱣ ᱦᱚᱸᱭ ᱜᱷᱮᱨᱟᱣ ᱫᱟᱲᱮᱭᱟᱠᱚ ᱠᱟᱱᱟᱭ ᱮᱠᱞᱟᱛᱮ᱾
ᱦᱩᱸ ᱟᱫᱚ ᱠᱚ ᱦᱮᱣᱟ ᱠᱟᱱᱟ ᱚᱱᱠᱟ᱾
ᱦᱮᱸ ᱯᱟᱹᱨᱠᱟᱹᱣ ᱠᱟᱱᱟ ᱠᱚ ᱩᱱᱤ ᱜᱷᱮᱨᱟᱣ ᱤᱫᱤᱭᱮᱫ ᱠᱚᱣᱟᱭ ᱦᱮᱸ ᱟᱹᱰᱤ ᱪᱮᱨᱦᱟ ᱰᱟᱝᱨᱟ ᱦᱟᱱᱠᱩ ᱤᱭᱟᱹ ᱰᱟᱝᱨᱟ ᱯᱟᱹᱭᱠᱟᱹᱨ ᱞᱮᱠᱟ ᱰᱟᱝᱨᱟ ᱛᱚᱞ ᱠᱟᱣᱱᱤᱡ ᱟᱭ᱾
ᱦᱩᱸ
ᱟᱨ ᱚᱸᱰᱮ ᱞᱟᱜᱟ ᱤᱫᱤᱭᱮᱫ ᱠᱚᱣᱟᱭ᱾ ᱟᱨ ᱛᱟᱦᱚᱞᱮ ᱟᱨ ᱪᱮᱫ ᱠᱚ ᱚᱱᱠᱟ ᱯᱮ᱾
ᱟᱨ ᱱᱚᱛᱮ ᱫᱚᱼᱼ ᱚᱱᱠᱟ ᱫᱚ ᱟ ᱥᱩᱨ ᱨᱮ ᱜᱟᱰᱟ ᱦᱮᱱᱟᱜ ᱛᱟᱞᱮᱭᱟ ᱛᱚᱼᱼ
ᱦᱮᱸ ᱛᱟᱦᱚᱞᱮ ᱵᱷᱟᱜᱮ ᱜᱮ ᱟᱯᱮ ᱫᱚ ᱚᱱᱟ ᱜᱚᱰᱟ ᱜᱟᱰᱟ ᱫᱟᱜ ᱫᱚ ᱢᱟᱱᱮ ᱵᱟᱨᱚ ᱢᱟᱥ ᱜᱮ ᱫᱟᱜ ᱫᱚᱼᱼ
ᱵᱟ ᱛᱟᱦᱮᱸ ᱫᱚ ᱵᱟᱝ ᱛᱟᱦᱮᱱᱟ ᱱᱤᱛᱳᱜ ᱫᱚ ᱵᱟᱝ ᱟᱸᱡᱮᱫ ᱠᱟᱱᱟ ᱡᱮᱢᱚᱱᱼᱼ
ᱡᱷᱟᱨᱱᱟ ᱰᱟᱰᱤ ᱠᱚ ᱵᱟᱝ ᱯᱮ ᱛᱮᱭᱟᱨ ᱠᱟᱫᱟ?
ᱵᱟᱻ
ᱛᱟᱲᱟᱣ ᱞᱮᱠᱷᱟᱱ ᱜᱮᱛᱚ ᱚᱸᱰᱮ ᱫᱚ ᱫᱟᱜ ᱫᱚ ᱤᱭᱟᱹ ᱡᱷᱟᱨᱱᱟᱼᱟ᱾
ᱦᱮᱸ ᱟᱫᱚ ᱜᱟᱰᱟ ᱨᱮᱫᱚ ᱚᱠᱚᱭ ᱛᱟᱲᱟᱣ ᱮᱫᱟ᱾ ᱟᱫᱚ ᱚᱱᱠᱟ ᱡᱷᱟᱨᱱᱟ ᱫᱚ ᱟᱞᱮ ᱥᱮᱱ ᱱᱚᱝᱠᱟ ᱫᱚ ᱚᱱᱠᱟᱱᱟᱜ ᱜᱟᱹᱴᱭᱟᱹ ᱫᱚ ᱵᱟᱹᱱᱩᱜᱼᱟ ᱡᱮ ᱡᱷᱟᱨᱱᱟᱼᱟ ᱚᱱᱠᱟ ᱫᱚᱢᱮ ᱞᱟᱹᱴᱩ ᱜᱤᱰᱭᱟᱹ ᱞᱟᱜᱟᱜ ᱠᱷᱟᱞ ᱧᱚᱜ ᱞᱟᱜᱟᱼᱟ ᱛᱟᱞᱦᱮᱼᱼ
ᱚ
ᱵᱟᱠᱷᱟᱟᱱ ᱫᱚ ᱚᱱᱠᱟ ᱫᱚ ᱵᱟᱱᱩ-ᱟ ᱮᱢᱱᱤ ᱜᱟᱰᱟ ᱦᱮᱱᱟᱜᱼᱟ ᱱᱤᱛᱚᱜ ᱫᱚ ᱟᱸᱡᱮᱫ ᱠᱟᱱᱟ ᱛᱟᱨᱯᱚᱨᱮ ᱟᱨᱚ ᱯᱮᱨᱮᱡᱚᱜᱼᱟ ᱵᱚᱨᱥᱟ ᱥᱚᱢᱚᱭ ᱦᱟᱸᱜ
ᱚ
ᱟᱫᱚ ᱱᱚᱣᱟ ᱫᱚ ᱠᱷᱟᱱ ᱦᱟᱱᱛᱮ ᱤᱭᱟᱹ ᱥᱮᱱᱟᱜ ᱜᱟᱰᱟ ᱛᱚᱼᱼ ᱢᱩᱠᱩᱴᱢᱚᱱᱤᱯᱩᱨ ᱚᱱᱛᱮᱱᱟᱜ ᱟᱲᱟᱜ ᱥᱚᱸᱜᱮ ᱟᱸᱡᱮᱫᱚᱜᱼᱟ
ᱚᱸᱻ
ᱤᱱᱠᱟᱹ ᱵᱮᱯᱟᱨ ᱛᱟᱦᱞᱮ ᱵᱟᱝ᱾
ᱦᱩ᱾
ᱟᱫᱚ ᱤᱭᱟᱹ ᱛᱟᱦᱞᱮ ᱦᱩ᱾ ᱱᱤᱛᱚᱜ ᱫᱚ ᱱᱚᱝᱠᱟ ᱜᱮ ᱟᱨᱻ ᱟᱫᱚ ᱥᱤᱡᱤᱱ ᱨᱮᱫᱚ ᱛᱟᱦᱚᱞᱮ ᱟᱯᱮ ᱫᱚ ᱢᱤᱫ ᱫᱷᱟᱣ ᱜᱮᱯᱮ ᱦᱩᱲᱩ ᱫᱚᱯᱮ ᱪᱟᱥᱟ ᱵᱟᱝ?
ᱦᱮ᱾
ᱱᱚᱛᱮ ᱫᱚ ᱢᱤᱫ ᱫᱷᱟᱣ ᱜᱮ ᱟᱫᱚ ᱨᱚᱦᱚᱭ ᱦᱩᱭᱩᱜ ᱜᱮᱭᱟ ᱡᱟᱦᱟᱸᱭ ᱠᱚᱣᱟᱜ ᱡᱟᱭᱜᱟ ᱜᱟᱰᱟ ᱫᱷᱟᱨᱮ ᱥᱮ ᱦᱮᱱᱟᱜ ᱠᱚᱣᱟ ᱦᱮᱱᱟᱜ ᱛᱟᱠᱚᱣᱟ᱾
ᱩᱱᱠᱩ ᱫᱚᱠᱚ ᱨᱚᱦᱚᱭᱟ ᱵᱟᱨ ᱥᱤᱡᱤᱱ ᱜᱮ ᱱᱚᱜ-ᱚᱭ ᱦᱟᱜ ᱜᱟᱰᱟ ᱡᱮᱢᱚᱱ ᱟᱸᱡᱮᱫ ᱠᱟᱱᱟ ᱡᱮᱢᱚᱱ
ᱦᱮ
ᱟᱸᱡᱮᱫᱚᱜ ᱥᱚᱢᱚᱭ ᱨᱮ ᱠᱚ ᱨᱚᱦᱚᱭᱟ᱾
ᱟᱪᱪᱷ ᱟᱪᱪᱷᱟ᱾
ᱟᱸᱡᱮᱫᱚᱜ ᱥᱚᱢᱚᱭ ᱨᱮᱠᱚ ᱨᱚᱦᱚᱭᱟ ᱟᱫᱚ ᱱᱤᱛᱚᱜ ᱫᱚᱠᱚ ᱤᱨ ᱠᱟᱫᱟ ᱜᱩᱹᱴᱭᱟᱹᱣ ᱠᱟᱫᱟ ᱫᱟᱞ ᱠᱟᱫᱟ ᱠᱚ᱾
ᱦᱩ,
ᱟᱫᱚ ᱱᱤᱛᱚᱜ ᱟᱨᱚᱠᱚ ᱨᱚᱦᱚᱭᱟ ᱚᱱᱟ ᱪᱮᱛᱟᱱ ᱠᱚᱨᱮ ᱱᱤᱛᱚᱜ ᱫᱚ ᱜᱟᱰᱟ ᱟᱸᱡᱮᱫᱚᱜ-ᱟᱛᱚ ᱟᱫᱚ ᱚᱱᱛᱮ ᱫᱚ ᱵᱟᱠᱚ ᱨᱚᱦᱚᱭᱟ ᱪᱮᱛᱟᱱ ᱥᱮᱫ ᱨᱮᱠᱚ ᱨᱚᱦᱚᱭᱟ᱾
ᱡᱟᱦᱟᱸ ᱠᱚᱨᱮ ᱟᱨᱠᱤ ᱵᱟᱝ ᱰᱩᱵᱩᱡᱚᱜ-ᱟ᱾